ᱡᱚᱦᱟᱨ ᱦᱮᱸ ᱨᱚᱲ ᱵᱟᱝ ᱟᱡᱚᱢᱚᱜ ᱠᱟᱱ ᱛᱟᱹᱤᱧᱟ? ᱦᱮᱸ ᱡᱚᱦᱟᱨ ᱜᱮ
ᱛᱚ ᱨᱚᱲ ᱠᱚ ᱟᱸᱡᱚᱢᱚᱜ ᱠᱟᱱᱟ ᱛᱚ ᱟᱹᱞᱤᱧᱟᱜ?
ᱦᱮᱸ ᱟᱡᱚᱢᱚᱜ ᱠᱟᱱ ᱟᱡᱚᱢᱚᱜ ᱠᱟᱱᱟ ᱯᱟᱭᱤᱞ ᱫᱚ ᱵᱟᱝ ᱟᱡᱚᱢᱚᱜ ᱠᱟᱱ ᱢᱮᱱᱫᱟᱞ ᱚᱠᱟᱨᱮ ᱢᱮᱱᱟᱜ ᱵᱮᱤᱱᱟ ᱚᱠᱟ ᱨᱮ ᱢᱮᱱᱟᱜ
ᱚᱻ ᱚᱻ ᱟᱹᱞᱤᱧ ᱱᱚᱜᱼᱚᱭ ᱛᱚ ᱱᱚᱛᱮ ᱱᱟᱜ ᱴᱟᱺᱰᱤ ᱥᱮᱫ ᱞᱤᱧ ᱦᱮᱡ ᱚᱠᱟᱱᱟ ᱠᱟᱹᱴᱤᱡ᱾
ᱚᱱᱟ ᱵᱟᱹᱫᱽ ᱠᱚ ᱠᱷᱮᱛ ᱠᱟᱹᱴᱤᱡ ᱧᱮᱞ ᱵᱟᱲᱟ ᱦᱩᱭᱩᱜ ᱠᱟᱱᱟ ᱵᱟᱲᱟ ᱜᱮ
ᱦᱩᱸ ᱛᱟᱦᱞᱮ ᱢᱟ ᱱᱟᱯᱟᱭ ᱜᱮᱭᱟ ᱟᱞᱮ ᱠᱚᱦᱚᱸ ᱱᱤᱛᱚᱜ ᱫᱚ ᱱᱟᱯᱟᱭ ᱵᱟᱲᱟᱭ ᱜᱮ᱾ ᱛᱟᱞᱮ ᱫᱟᱜ ᱡᱟᱹᱲᱤ ᱪᱮᱫ ᱞᱮᱠᱟ ᱟᱯᱮ ᱥᱮᱱ ᱫᱚ? ᱢᱮᱱᱫᱮᱧ ᱫᱟᱜ ᱡᱟᱹᱲᱤ ᱪᱮᱫ ᱞᱮᱠᱟ?
ᱱᱚᱛᱮ ᱱᱚᱜᱼᱚᱭ ᱫᱟᱜ ᱡᱟᱹᱲᱤ ᱠᱚ ᱱᱤᱭᱟᱹ ᱵᱟᱨᱥᱤᱧ ᱜᱟᱱ ᱫᱚ ᱦᱟᱸᱜ ᱵᱟᱭ ᱡᱟᱹᱲᱤ ᱭᱟᱠᱟᱜᱼᱟ ᱾ ᱢᱟᱱᱮ ᱦᱩᱭᱱᱟ ᱯᱮ ᱢᱟᱦᱟ ᱜᱟᱱ ᱯᱟᱞᱮᱫ ᱱᱟᱜ ᱤᱱᱟᱹ ᱞᱟᱦᱟᱛᱮᱭ ᱡᱟᱹᱲᱤ ᱞᱮᱫ ᱛᱟᱦᱮᱸᱠᱟᱱᱟᱭ ᱾
ᱚᱻ
ᱟᱨ ᱚᱱᱛᱮ ᱟᱯ ᱥᱮᱫ?
ᱚᱱᱠᱟ ᱟᱞᱮ ᱢᱟ ᱚᱱᱠᱟᱜᱮ᱾
ᱟᱪᱪᱷᱟ
ᱦᱮᱸ
ᱟᱨ ᱪᱟᱥ ᱠᱟᱹᱢᱤ ᱠᱚᱫᱚ ᱯᱮ ᱛᱤᱱᱟᱹᱜ ᱥᱟᱺᱜᱤᱧ ᱠᱮᱜᱼᱟ ᱛᱚᱵᱮ?
ᱪᱟᱥ ᱠᱟᱹᱢᱤ ᱠᱚᱫᱚ ᱱᱚᱜᱼᱚᱭ ᱱᱤᱛᱳ ᱮᱨ ᱵᱟᱲᱟ ᱦᱩᱭᱩᱜ ᱠᱟᱱᱟ ᱛᱚᱞ-
ᱦᱚᱭ ᱟᱞᱮ ᱥᱮᱫ ᱦᱚᱸ ᱱᱚ- ᱥᱮ ᱚᱱᱠᱟ ᱜᱮ ᱚᱠᱛᱚ ᱠᱚ ᱦᱮᱱᱟᱜ ᱜᱮᱭᱟ ᱛᱚ᱾
ᱦᱮᱸ ᱱᱤᱛᱳ ᱢᱮᱱᱟᱜ ᱜᱮᱭᱟ ᱵᱟᱹᱭᱦᱟᱹᱲ ᱨᱮᱱᱟᱜ ᱫᱚ ᱮᱨ ᱪᱟᱵᱟ ᱦᱩᱭ ᱟᱠᱟᱱᱟ ᱟᱨ ᱵᱟᱹᱫᱽ ᱨᱮᱱᱟᱜ ᱫᱚ ᱠᱟᱹᱴᱤᱡ ᱢᱮᱱᱟᱜ ᱜᱮᱭᱟ
ᱦᱳᱭ ᱚᱱᱟ ᱵᱟᱹᱭᱦᱟᱹᱲ ᱠᱚᱨᱮ ᱡᱟᱦᱟᱸ ᱠᱚᱨᱮ ᱫᱚ
ᱦᱮᱸ ᱢᱟᱱᱮ ᱡᱟᱦᱟᱸ ᱠᱚᱨᱮ ᱫᱚᱢᱮ ᱫᱟᱜᱚᱜᱟ ᱚᱱᱠᱟᱱᱟᱜ ᱚᱱᱠᱟᱱᱟᱜ ᱫᱚ ᱞᱟᱦᱟ ᱦᱩᱭ ᱠᱟᱱᱟ
ᱟᱪᱪᱷᱟ ᱟᱪᱪᱷᱟ ᱳᱭ ᱜᱷᱩᱴᱩ ᱠᱚᱨᱮ ᱫᱚ ᱦᱟᱸᱜ ᱛᱟᱭᱚᱢ ᱛᱮᱦᱚᱸ ᱜᱟᱱᱚᱜ ᱜᱮᱭᱟ ᱦᱟᱸᱜ ᱚᱠᱛᱚ ᱢᱮᱱᱟᱜ ᱜᱮᱭᱟ ᱛᱚ
ᱦᱮᱸ ᱚᱠᱛᱚ ᱢᱮᱱᱟᱜ ᱜᱮ ᱱᱤᱭᱟᱹ ᱵᱟᱨ ᱫᱚ
ᱟᱪᱪᱷᱟ
ᱟᱨ ᱚᱢᱵᱚᱵᱚᱛᱤ ᱫᱚ ᱛᱟᱦᱚᱞᱮ ᱟᱨ ᱛᱤᱱᱟᱹᱜ ᱫᱤᱱ
ᱱᱚᱜ ᱚᱭ ᱛᱚ ᱥᱮᱴᱮᱨ ᱦᱮᱡ ᱱᱟ ᱟᱨ ᱵᱟᱨᱯᱮ ᱟᱨ ᱠᱤᱪᱷᱩ ᱫᱤᱱ
ᱟᱪᱪᱷᱟ ᱟᱪᱪᱷᱟ
ᱦᱮᱸ ᱟᱨ ᱢᱮᱱᱫᱟᱹᱧ ᱢᱟᱜᱽ ᱢᱚᱬᱮ ᱵᱟᱲᱟᱭᱱᱟᱯᱮ ᱥᱮ ᱵᱟᱝ
ᱦᱮᱸ ᱟᱞᱮ ᱫᱚ ᱢᱟᱱᱮ ᱢᱟᱜ ᱢᱚᱬᱮ ᱢᱟ ᱢᱚᱬᱮ ᱥᱮᱨᱢᱟ ᱨᱮ ᱢᱤᱫ ᱫᱷᱟᱣ ᱛᱚ
ᱚ
ᱮᱱᱠᱷᱟᱱ ᱟᱞᱮᱭᱟᱜ ᱫᱚ ᱦᱟᱸᱜ ᱵᱟᱝ ᱦᱩᱭ ᱠᱟᱱᱟ ᱢᱟᱱᱮ ᱵᱟᱦᱟ ᱫᱚ ᱚᱱᱮ ᱯᱷᱟᱹᱜᱩᱱ ᱵᱚᱸᱜᱟ ᱚᱱᱟ ᱠᱩᱱᱟᱹᱢᱤ ᱨᱮᱜᱮᱞᱮ ᱵᱟᱦᱟᱜᱼᱟ ᱟᱞᱮ ᱫᱚ
ᱦᱮᱸ ᱱᱟᱜ ᱚᱱᱟ ᱫᱚ ᱤᱱᱠᱟᱹᱜᱮ ᱟᱞᱮ ᱦᱚᱸ ᱟᱞᱮ ᱵᱟᱞᱮ ᱱᱮᱸᱰᱟ ᱵᱟᱲᱟᱭᱟ ᱟᱞᱮ ᱦᱚᱸ ᱚᱱᱠᱟᱜᱮ ᱡᱟ ᱫᱤᱥᱚᱢ ᱨᱮᱵᱚᱱ ᱵᱟᱦᱟᱜᱼᱟ ᱚᱱᱠᱟᱜᱮ
ᱦᱚᱭ ᱦᱮᱸ
ᱦᱮᱸ ᱛᱟᱞᱦᱮ ᱟᱯᱮ ᱫᱚ ᱵᱟᱯ ᱵᱟᱯ ᱪᱮᱫ ᱵᱮᱱ ᱞᱟᱹᱭᱮᱜᱼᱟ ᱢᱟ ᱢᱟ ᱟᱹᱵᱤᱱ
ᱞᱟᱹᱭᱟᱞᱤᱧ ᱢᱟ ᱢᱟᱜᱽ ᱢᱚᱬᱮ ᱫᱚ ᱢᱟᱜᱽ ᱢᱚᱬᱮ ᱫᱚ ᱟᱯᱮ ᱫᱚ ᱛᱤᱥᱚᱜ ᱯᱮ ᱢᱟᱜᱽ ᱢᱚᱬᱮ ᱱᱚᱜᱼᱚ ᱱᱚᱝᱠᱟ ᱡᱷᱮᱸᱴ ᱵᱚᱸᱜᱟ ᱵᱟᱹᱭᱥᱟᱹᱠᱷ ᱵᱚᱸᱜᱟ ᱥᱮ ᱯᱷᱟᱹᱜᱩᱱ ᱵᱚᱸᱜᱟ
ᱵᱟ ᱵᱟ ᱟᱞᱮ ᱫᱚ ᱢᱟᱜᱽ ᱢᱚᱬᱮ ᱫᱚ ᱵᱟᱝ ᱜᱮᱞᱮ ᱢᱟᱜᱽ ᱢᱚᱬᱮᱜᱼᱟ
ᱟᱪᱪᱷᱟ ᱟᱪᱪᱷᱟ
ᱦᱩᱸ ᱚᱱᱟ ᱧᱩᱛᱩᱢ ᱛᱮ ᱡᱟᱦᱟᱱᱟᱜ ᱤᱭᱟᱹ ᱠᱚ ᱛᱟᱦᱮᱱ ᱠᱷᱟᱡ ᱫᱚ ᱚᱱᱟ ᱫᱚ ᱱᱚᱼᱚᱭ ᱤᱭᱟᱹ ᱚᱭ ᱥᱮᱴᱮᱨ ᱠᱟᱱᱟ ᱟᱢᱵᱚᱵᱚᱛᱤ ᱚᱱᱟᱨᱮ ᱮᱢ ᱠᱟᱜ ᱦᱩᱭᱩᱜᱼᱟ
ᱟᱪᱪᱷᱟ ᱟᱪᱪᱷᱟ, ᱢᱟᱱᱮ ᱢᱟᱜᱽ ᱢᱚᱬᱮ ᱧᱤᱛᱩᱢ ᱛᱮᱫᱚ ᱦᱟᱸᱜ ᱵᱟᱯᱮ ᱮᱢᱟᱜᱼᱟ
ᱦᱮᱸ ᱢᱟᱜ ᱢᱚᱬᱮ ᱧᱩᱛᱩᱢ ᱛᱮ ᱫᱚ ᱵᱟᱞᱮ ᱮᱢᱟ ᱡᱟᱦᱟᱱᱟᱜ ᱡᱩᱫᱤ ᱚᱱᱠᱟ ᱧᱩᱛᱩᱢ ᱛᱮ ᱛᱟᱦᱮᱱᱟ ᱛᱟᱦᱚᱞᱮ ᱚᱱᱟ ᱟᱢᱵᱚᱵᱚᱛᱤ ᱨᱮᱞᱮ ᱮᱢᱟ ᱚᱱᱟ ᱫᱚ
ᱦᱚ ᱦᱚ ᱟᱨ ᱵᱟᱦᱟ ᱫᱚ ᱛᱚᱵᱮ ᱯᱮ ᱵᱚᱸᱜᱟᱼᱟ ᱥᱮ ᱵᱟᱝ
ᱦᱮᱸ ᱵᱟᱦᱟ ᱵᱚᱸᱜᱟᱞᱮ
ᱚᱻ ᱢᱟᱱᱮ ᱯᱷᱟᱹᱜᱩᱱ ᱵᱚᱸᱜᱟ ᱜᱮ ᱚ
ᱦᱮᱸ
ᱟᱫᱚ ᱱᱚᱜᱼᱚ ᱱᱚᱝᱠᱟ ᱟᱵᱚ ᱢᱟ ᱥᱟᱱᱛᱟᱲ ᱠᱟᱱ ᱨᱮᱦᱚᱸᱵᱚ ᱢᱟᱱᱮ ᱵᱷᱮᱜᱟᱨ ᱵᱷᱮᱜᱟᱨ ᱴᱚᱴᱷᱟ ᱨᱮ ᱢᱟᱱᱮ ᱵᱷᱮᱜᱟᱨ ᱵᱷᱮᱜᱟᱨ ᱵᱚ ᱵᱚᱸᱜᱟᱭᱟ ᱵᱷᱮᱜᱟᱨ ᱵᱷᱮᱜᱟᱨ ᱢᱟᱦᱟ ᱨᱮ
ᱦᱮᱸ ᱮᱱᱠᱷᱟᱱ ᱦᱮᱸ ᱵᱷᱮᱜᱟᱨ ᱵᱷᱮᱜᱟᱨ ᱢᱟᱦᱟ ᱨᱮ ᱱᱚᱼᱚ ᱱᱟᱜᱮ ᱠᱟᱹᱴᱤᱡ ᱤᱭᱟᱹ ᱛᱟᱵᱚᱱᱟ ᱡᱮ ᱵᱟᱦᱟ ᱵᱚᱸᱜᱟ ᱫᱚ ᱵᱟᱦᱟ ᱨᱮᱜᱮ ᱵᱚᱱ ᱵᱟᱦᱟ ᱪᱟᱵᱟ ᱞᱮᱱᱠᱟᱱ ᱫᱚ ᱡᱩᱛ ᱠᱚᱜᱼᱟ
ᱦᱳᱭ ᱟᱨ ᱚᱱᱟ ᱦᱚᱸ ᱢᱤᱫ ᱛᱮᱠᱷᱟᱱ ᱫᱚ ᱟᱨᱚ ᱱᱟᱯᱟᱭᱚᱜᱼᱟ
ᱦᱮᱸ ᱢᱤᱫ ᱛᱮᱜᱮ ᱟᱨᱚ ᱱᱟᱯᱟᱭ ᱠᱚᱜᱼᱟ ᱢᱟᱱᱮ ᱜᱚᱴᱟ ᱫᱤ ᱛᱟᱦᱚᱞᱮ ᱠᱷᱟᱱ ᱫᱚ ᱟᱵᱚ ᱢᱤᱫᱴᱤᱡ ᱩᱯᱨᱩᱢ ᱛᱮᱫ ᱵᱷᱟᱞᱤ ᱠᱚᱜᱼᱟ ᱦᱮᱸ ᱩᱱᱠᱩ ᱫᱚ ᱥᱟᱱᱛᱟᱲ ᱦᱚᱲ ᱠᱟᱱᱟ ᱠᱚ ᱱᱤᱭᱟᱹ ᱛᱟᱹᱨᱤᱠᱷ ᱨᱮᱜᱮ ᱱᱤᱱᱟᱹᱜ ᱱᱤᱭᱟᱹ ᱢᱟᱦᱟ ᱨᱮᱠᱚ ᱵᱟᱦᱟᱜᱼᱟ
ᱦᱳᱭ ᱱᱩᱠᱩᱣᱟᱜ ᱫᱚ ᱱᱚᱣᱟ ᱵᱟᱦᱟ ᱯᱚᱨᱚᱵᱽ ᱠᱟᱱᱟ ᱛᱟᱨᱯᱚᱨᱮ ᱟᱵᱚ ᱢᱤᱫ ᱥᱟᱶ ᱛᱮᱵᱚᱱ ᱞᱮᱱᱠᱷᱟᱱ ᱢᱟᱱᱮ ᱡᱷᱚᱛᱚ ᱡᱟᱦᱮᱨ ᱨᱮ ᱡᱩᱫᱤ ᱵᱚ ᱵᱚᱸᱜᱟᱼᱟ ᱴᱟᱢᱟᱠ ᱛᱩᱢᱫᱟᱜ ᱠᱚᱵᱚ ᱨᱩᱭᱟ ᱮᱱᱠᱷᱟᱱ ᱜᱚᱴᱟ ᱯᱟᱲᱟᱹ ᱨᱮᱫᱚ ᱟᱸᱫᱳᱲ ᱠᱚᱜᱼᱟ ᱮᱱᱠᱷᱟᱱ ᱩᱱᱠᱩ ᱡᱟᱦᱟᱸᱭ
ᱢᱮᱱᱫᱟᱞᱟᱹᱧ ᱜᱚᱴᱟ ᱯᱟᱲᱟ ᱫᱚ ᱪᱮᱫᱟᱜ ᱜᱚᱴᱟ ᱫᱤᱥᱚᱢ ᱜᱮ ᱟᱸᱫᱳᱲ ᱠᱚᱜᱼᱟ
ᱦᱳᱭ ᱟᱨ ᱱᱩᱠᱩ ᱡᱟᱦᱟᱸᱭ ᱮᱴᱟᱜ ᱡᱟᱹᱛ ᱠᱚ ᱦᱮᱱᱟᱜ ᱠᱚᱣᱟ ᱵᱟᱦᱨᱮ ᱠᱷᱚᱱ ᱠᱚ ᱦᱮᱡ ᱟᱹᱜᱩ ᱟᱱᱟ ᱩᱱᱠᱩ ᱠᱚᱠᱚ ᱴᱷᱤᱠᱟᱹᱭᱟ ᱪᱮᱫ ᱫᱟᱜ ᱱᱚᱝᱠᱟ ᱫᱚ ᱥᱟᱰᱮ ᱠᱟᱱᱟ ᱜᱚᱴᱟ ᱯᱟᱲᱟᱜᱮ ᱮᱱᱠᱷᱟᱱ ᱠᱚ ᱴᱷᱤᱠᱟᱹᱭᱟ ᱱᱩᱠᱩᱣᱟᱜ ᱫᱚ ᱵᱟᱦᱟ ᱯᱚᱨᱚᱵᱽ ᱠᱟᱱᱟ
ᱦᱮᱸ ᱱᱩᱠᱩ ᱫᱚ ᱵᱟᱦᱟ ᱯᱚᱨᱚᱵᱚᱜ ᱠᱟᱱᱟ ᱠᱚ
ᱦᱳᱭ ᱟᱨ ᱱᱚᱜᱼᱚ ᱱᱚᱝᱠᱟ ᱟᱯᱟᱱ ᱟᱹᱯᱤᱱ ᱢᱟᱦᱟ ᱨᱮᱠᱷᱟᱱ ᱦᱟᱱᱛᱮ ᱱᱚᱛᱮᱟᱧ ᱜᱟᱯᱟ ᱦᱟᱱᱛᱮ ᱨᱮ
ᱦᱮᱸ ᱟᱫᱚ ᱠᱚ ᱚᱱᱟ ᱟᱫᱚ ᱠᱟᱱᱟᱜ ᱱᱩᱠᱩ ᱫᱚ ᱪᱮᱫ ᱪᱚᱝ ᱱᱩᱠᱩ ᱛᱮᱦᱮᱧ ᱠᱷᱟᱱ ᱫᱚ ᱱᱩᱠᱩ ᱦᱟᱹᱱᱠᱩ
ᱦᱳᱭ ᱢᱟᱱᱮ ᱢᱤᱫᱴᱟᱝ ᱟᱵᱚᱣᱟᱜ ᱢᱟᱱᱮ ᱡᱟᱹᱛᱤᱭᱟᱹᱨᱤ ᱯᱚᱨᱚᱵᱽ ᱞᱮᱠᱟ ᱵᱟᱝ ᱟᱹᱭᱠᱟᱹᱜᱼᱟ ᱟᱯᱟᱱ ᱟᱹᱯᱤᱱ ᱫᱚ
ᱦᱮᱸ ᱮᱠᱫᱚᱢ ᱚᱱᱟ ᱠᱷᱟᱱ ᱫᱚ ᱡᱟᱹᱛᱤᱭᱟ ᱨᱮᱱᱟᱜ ᱢᱤᱫᱴᱮᱡ ᱟᱵᱚᱣᱟᱜ ᱤᱭᱟᱹ ᱜᱮ ᱦᱩᱭ ᱠᱚᱜ ᱠᱳᱱᱚ ᱯᱚᱨᱚᱵᱽ ᱜᱮ
ᱢᱤᱫᱴᱟᱝ ᱩᱯᱩᱨᱩᱢᱩ ᱦᱚᱸᱚᱭ ᱫᱚᱦᱚᱭ ᱛᱟᱵᱚᱱᱟ ᱵᱟᱝᱢᱟ ᱱᱩᱠᱩ ᱫᱚ ᱥᱟᱱᱛᱟᱲ ᱡᱟᱹᱛᱤᱭᱟᱜ ᱱᱚᱣᱟ ᱫᱚ ᱱᱚᱣᱟ ᱯᱚᱨᱚᱵᱽ ᱠᱟᱱ ᱛᱟᱠᱚᱣᱟ
ᱦᱮᱸ
ᱟᱨ ᱵᱟᱦᱟ ᱠᱚᱨᱮ ᱫᱚ ᱛᱚᱵᱮ ᱪᱤᱞᱤ ᱠᱚᱯᱮ ᱪᱤᱞᱤ ᱠᱚᱯᱮ ᱵᱚᱸᱜᱟ ᱠᱚᱣᱟ ᱟᱯᱮ ᱛᱚᱵᱮ
ᱦᱮᱸ
ᱵᱟᱦᱟ ᱯᱚᱨᱚᱵᱽ ᱨᱮᱫᱚ ᱪᱤᱞᱤ ᱠᱚᱯᱮ ᱵᱚᱸᱜᱟ ᱠᱚᱣᱟ ᱦᱳᱭ ᱥᱮᱬᱟ ᱫᱟᱲᱮ ᱥᱮ ᱠᱟᱹᱴᱤᱡ ᱫᱟᱸᱲᱮ ᱠᱚ ᱾
ᱵᱟᱵᱟ ᱠᱟᱹᱴᱤᱡ ᱫᱟᱲᱮ ᱜᱮ ᱵᱟᱦᱟ ᱯᱚᱨᱚᱵᱽ ᱨᱮᱫᱚ
ᱛᱚ ᱠᱟᱹᱴᱤᱡ ᱫᱟᱲᱮ ᱞᱟᱹᱭ ᱞᱮᱠᱷᱟᱱ ᱫᱚ ᱱᱩᱠᱩ ᱥᱤᱢ ᱠᱚ ᱢᱮᱨᱚᱢ ᱠᱚ
ᱦᱮᱸ ᱥᱤᱢ ᱦᱮᱸ ᱥᱤᱢ ᱠᱚ
ᱦᱮᱸ ᱦᱮᱸ
ᱟᱨ ᱱᱚᱣᱟ ᱟᱨ ᱟᱢᱵᱟᱵᱛᱤ ᱨᱮᱫᱚ ᱡᱚᱛᱚ ᱜᱮ ᱥᱤᱢ ᱦᱚᱸ ᱢᱮᱨᱚᱢ ᱦᱚᱸ
ᱚ ᱦᱚᱸ ᱢᱟᱱᱮ ᱡᱟᱦᱮᱨ ᱨᱮᱜᱮᱯᱮ ᱵᱚᱸᱜᱟ ᱠᱚᱣᱟ
ᱦᱮᱸ ᱡᱟᱦᱮᱨ ᱨᱮᱜᱮ
ᱟᱪᱪᱷᱟ ᱟᱪᱪᱷᱟ
ᱦᱮᱸ ᱞᱟᱹᱭ ᱫᱟᱹᱧ ᱱᱚᱣᱟ ᱡᱤᱱᱤᱥ ᱪᱤᱠᱟᱹ ᱪᱮᱫ ᱢᱮᱱᱫᱟ. ᱧ ᱱᱚᱣᱟ ᱡᱤᱱᱤᱥ ᱪᱤᱠᱟᱹ ᱛᱮᱵᱚᱱ ᱢᱮᱱᱫᱟᱹᱧ ᱪᱤᱠᱟᱹ ᱛᱮᱵᱚᱱ ᱢᱤᱫ ᱴᱷᱮᱡᱚᱜᱼᱟ ᱱᱚᱣᱟ ᱡᱤᱱᱤᱥ ᱪᱤᱠᱟᱹ ᱞᱮᱠᱟᱭ ᱟᱹᱜᱩ ᱜᱟᱱᱚᱜᱼᱟ ᱢᱟᱥᱮ ᱠᱟᱹᱴᱤᱡ ᱞᱟᱹᱭ ᱵᱮᱱ
ᱚ
ᱱᱚᱜᱚᱭ ᱡᱮᱵᱮᱱ ᱞᱟᱹᱭ ᱠᱮᱫᱟ ᱢᱤᱫ ᱫᱷᱟᱣ ᱛᱮᱵᱚᱱ ᱦᱮᱸ ᱱᱚᱣᱟ ᱫᱚ ᱮᱠᱫᱚᱢ ᱟᱹᱰᱤ ᱢᱟᱨᱟᱝ ᱠᱩᱠᱞᱤ ᱠᱟᱱ ᱜᱮᱭᱟ
ᱚ ᱟᱨ ᱱᱚᱣᱟ ᱢᱤᱫᱴᱟᱝ ᱟᱵᱚ ᱛᱟᱞᱟᱨᱮ ᱟᱹᱰᱤ ᱢᱟᱨᱟᱝ ᱮᱴᱠᱮᱴᱚᱬᱮ ᱦᱚᱸ ᱨᱟᱠᱟᱵ ᱟᱠᱟᱱᱟ ᱾ ᱢᱟᱱᱮ ᱱᱚᱜᱼ ᱱᱚᱝᱠᱟ ᱦᱚᱲ ᱠᱚ ᱡᱩᱫᱤ ᱡᱩᱢᱤᱫ ᱵᱤᱱ ᱢᱮᱛᱟ ᱠᱚᱣᱟ ᱟᱫᱚ ᱩᱞᱴᱟᱹ ᱠᱚ ᱵᱩᱡᱷᱟᱹᱣ ᱵᱤᱱᱟ ᱟᱞᱮ ᱫᱚ ᱦᱟᱯᱲᱟᱢ ᱠᱚ ᱵᱤᱫᱟᱹᱞ ᱠᱷᱚᱱ ᱱᱤᱭᱟᱹ ᱫᱤᱱᱞᱮ ᱢᱟᱱᱟᱣ ᱟᱹᱜᱩ ᱠᱟᱜᱼᱟ ᱾ ᱱᱚᱝᱠᱟ ᱞᱮ ᱢᱟᱱᱟᱣ ᱠᱚᱣᱟ ᱟᱞᱮ ᱫᱚ ᱱᱚᱝᱠᱟ ᱜᱮᱞᱮ ᱢᱟᱱᱟᱣᱟ ᱾
ᱦᱩᱸ ᱠᱤᱱᱛᱩ ᱚᱱᱟ ᱵᱟᱜᱽ ᱠᱚ ᱯᱟᱸᱡᱟᱭ ᱛᱟᱵᱚᱱᱟ ᱡᱮ ᱪᱤᱠᱟᱹ ᱛᱮᱵᱚᱱ ᱵᱮᱥᱟ ᱡᱮ ᱴᱷᱤᱠ ᱟᱵᱚᱱ ᱛᱟᱦᱚᱞᱮ ᱠᱷᱟᱱ ᱟᱨᱦᱚᱸ ᱱᱟᱯᱟᱭᱚᱜ ᱛᱟᱵᱚᱱᱟ ᱾
ᱞᱟᱦᱟ ᱛᱮᱫᱚ ᱱᱚᱜᱼᱝᱠᱟ ᱥᱳᱥᱟᱞ ᱢᱤᱰᱤᱭᱟ ᱠᱚᱨᱮᱱᱟᱜ ᱥᱩᱵᱤᱫᱷᱟ ᱠᱚ ᱵᱟᱝ ᱛᱟᱦᱮᱸ ᱠᱟᱱᱛᱮ ᱟᱵᱚ ᱢᱟᱱᱮ ᱵᱟᱵᱚ ᱨᱚᱯᱚᱲ ᱫᱟᱲᱮᱭᱟᱜ ᱠᱟᱱ ᱛᱟᱦᱮᱸ ᱠᱟᱱᱟ ᱥᱮ ᱵᱟᱝᱵᱚ ᱵᱟᱲᱟᱭ ᱫᱟᱲᱮᱭᱟᱜ ᱠᱟᱱᱟ ᱾ ᱠᱟᱱ ᱛᱟᱦᱮᱸ ᱠᱟᱱᱟ ᱟᱨ ᱱᱤᱛᱚᱜ ᱫᱚ ᱢᱤᱫᱴᱟᱝ ᱢᱮᱥᱮᱡᱽ ᱛᱮᱜᱮ ᱫᱩᱱᱭᱟᱹ ᱨᱮᱱ ᱦᱚᱲ ᱠᱚ ᱵᱟᱲᱟᱭ ᱧᱟᱢ ᱫᱟᱲᱮᱭᱟᱜ ᱠᱟᱱᱟ ᱾
ᱦᱮᱸ ᱜᱚᱴᱟ ᱠᱚ ᱵᱟᱲᱟᱭ ᱧᱟᱢᱮᱫᱼᱟ ᱛᱚ ᱚᱱᱟ ᱛᱮᱜᱮ ᱥᱮᱞᱤᱧ ᱢᱮᱱᱟ ᱥᱳᱥᱟᱞ ᱢᱤᱰᱤᱭᱟ ᱛᱟᱞᱟᱛᱮ ᱪᱤᱠᱟᱹᱛᱮ ᱱᱚᱣᱟ ᱡᱤᱱᱤᱥ ᱟᱵᱚ ᱵᱚᱱ ᱢᱤᱫᱴᱷᱮᱡᱟ
ᱦᱳᱭ ᱟᱫᱚ ᱱᱚᱣᱟ ᱢᱟ ᱟᱥᱚᱞ ᱠᱚ ᱡᱟᱦᱟᱸᱭ ᱟᱵᱚᱨᱮᱱ ᱠᱟᱱᱟ ᱠᱚ ᱦᱟᱸᱜ ᱪᱮᱛᱟᱱ ᱫᱷᱟᱯ ᱠᱚᱨᱮ ᱢᱮᱱᱟᱜᱱᱟᱜ ᱠᱚᱣᱟ ᱯᱟᱨᱜᱟᱱᱟ ᱠᱚ ᱠᱚ ᱢᱮᱱᱟᱜ ᱠᱚᱛᱟ ᱵᱚᱱᱟ ᱦ ᱚᱱᱟ ᱠᱷᱚᱱ ᱠᱩ ᱯᱤᱲ ᱯᱟᱨᱜᱟᱱᱟ ᱠᱚ ᱢᱮᱱᱟᱜ ᱠᱚᱣᱟ ᱢᱩᱞᱩᱠ ᱯᱟᱨᱜᱟᱱᱟ ᱠᱚ ᱢᱟᱟᱹᱡᱷᱤ ᱠᱚ ᱢᱟᱲᱟᱝ ᱱᱩᱱ ᱱᱩᱠᱩ ᱠᱚᱛᱚ ᱪᱮᱸᱜᱷᱟᱜ ᱞᱟᱹᱠᱛᱤ ᱠᱟᱱ ᱛᱟᱠᱚᱣᱟ
ᱦᱮᱸ
ᱟᱨ ᱱᱚᱜᱼᱚ ᱱᱚᱝᱠᱟ ᱩᱱᱠᱩ ᱠᱚ ᱡᱩᱫᱤ ᱵᱟᱝᱠᱚ ᱢᱮᱸᱫ ᱞᱩᱛᱩᱨᱟᱜ ᱟᱨ ᱟᱵᱚ ᱠᱚ ᱢᱮᱱ ᱠᱟᱛᱮᱫ ᱢᱟᱱᱮ ᱠᱟᱛᱷᱟ ᱢᱟᱱᱮ ᱵᱟᱭ ᱥᱟᱹᱨᱤᱜ ᱠᱟᱱᱟ
ᱵᱟᱭ ᱥᱟᱹᱨᱤᱜ ᱠᱟᱱᱟ ᱮᱱᱠᱷᱟᱱ ᱱᱚᱣᱟ ᱫᱚ ᱡᱟᱦᱟᱸ ᱨᱮ ᱤᱫᱤ ᱵᱮᱱ ᱢᱟᱱᱮ ᱟᱵᱮᱱ ᱟᱹᱞᱤᱧ ᱞᱤᱧ ᱠᱟᱹᱢᱤ ᱠᱟᱱᱟ ᱢᱤᱫ ᱴᱷᱮᱱ ᱜᱮ ᱦᱮᱸ ᱠᱟᱛᱷᱟ ᱨᱮᱭᱟᱜ ᱞᱤᱧ ᱞᱟᱹᱭ ᱮᱫᱟ
ᱦᱳᱭ
ᱞᱚᱜ ᱢᱮᱱᱫᱟᱞᱤᱧ ᱢᱤᱫᱴᱷᱮᱱ ᱜᱮᱞᱟᱝ ᱠᱟᱹᱢᱤ ᱠᱟᱱᱟ ᱟᱵᱮᱱ ᱟᱨ ᱟᱹᱞᱤᱧ ᱟᱫᱚ ᱡᱟᱦᱟᱱᱟᱜ ᱵᱟᱦᱟ ᱯᱚᱨᱚᱵᱽ ᱦᱚᱛᱮᱡ ᱛᱮ ᱪᱷᱩᱴᱤ ᱞᱟᱝ ᱪᱟᱞᱟᱜᱼᱟ ᱚᱲᱟᱜ ᱞᱟᱝ ᱪᱟᱞᱟᱜᱼᱟ ᱛᱚ ᱵᱟᱞᱟᱝ ᱞᱟᱹᱭ ᱫᱟᱲᱮᱭᱟᱜᱼᱟ ᱛᱚ ᱚᱠᱚᱭ ᱦᱚᱸ ᱟᱹᱞᱤᱧ ᱦᱚᱸ ᱵᱟᱹᱞᱤᱧ ᱞᱟᱹᱭ ᱠᱮᱭᱟ ᱟᱵᱮᱱ ᱦᱚᱸ ᱵᱟᱵᱤᱱ ᱞᱟᱹᱭ ᱠᱮᱭᱟ ᱾ ᱟᱹᱞᱤᱧ ᱡᱩᱫᱤᱧ ᱞᱟᱹᱭᱟ ᱵᱟᱦᱟ ᱯᱚᱨᱚᱵᱽ ᱦᱮᱛᱮᱡ ᱫᱚ ᱪᱷᱩᱴᱤ ᱞᱤᱧ ᱪᱟᱞᱟᱜ ᱠᱟᱱᱟ ᱟᱨ ᱟᱵᱮᱱ ᱡᱩᱫᱤ ᱵᱮᱱ ᱟᱹᱞᱤᱧ ᱦᱚᱸ ᱵᱟᱦᱟ ᱯᱚᱨᱚᱵᱽ ᱟᱛᱮᱫ ᱪᱷᱩᱴᱤ ᱞᱤᱧ ᱪᱟᱞᱟᱜᱼᱟ ᱟᱨ ᱚᱱᱟ ᱠᱷᱚᱱ ᱢᱤᱫ ᱥᱚᱯᱛᱟᱦ ᱜᱟᱱ ᱯᱚᱨᱮ
ᱛᱟᱦᱚᱞᱮ ᱵᱟᱝ ᱠᱚ ᱯᱟᱹᱛᱭᱟᱹᱛᱚ ᱚᱠᱚᱭ ᱦᱚᱸ ᱟᱵᱮᱱ ᱫᱚ ᱵᱟᱱᱟ ᱦᱚᱲ ᱮᱲᱮ ᱠᱟᱛᱷᱟ ᱵᱮᱱ ᱞᱟᱹᱭᱮᱫᱼᱟ ᱦᱮᱸᱛᱚ ᱚᱱᱟ ᱜᱮᱥᱮ ᱞᱤᱧ ᱢᱮᱱᱮᱫᱼᱟ
ᱵᱟᱹᱱᱩᱜ ᱛᱚᱣ ᱚᱱᱟ ᱢᱤᱫ ᱫᱤᱱ ᱛᱮ ᱵᱟᱭ ᱦᱚᱭᱳᱜ ᱠᱷᱟᱱ ᱱᱮᱰᱟ ᱮᱱᱠᱷᱟᱱ ᱫᱚᱠᱚ ᱴᱷᱤᱠᱟᱹ ᱠᱮᱜᱼᱟ ᱦᱳᱭ ᱱᱤᱭᱟᱹ ᱦᱤᱞᱳᱜ ᱫᱚ ᱵᱟᱦᱟ ᱯᱚᱨᱚᱵᱽ ᱠᱟᱱ ᱛᱟᱠᱚᱣᱟ ᱟᱨ ᱤᱱᱟᱹ ᱦᱤᱞᱳᱜ ᱫᱚ
ᱦᱮᱸ ᱦᱮᱸ
ᱟᱫᱚ ᱢᱤᱫ ᱦᱚᱲ ᱫᱚ ᱟᱹᱞᱤᱧ ᱫᱚᱞᱤᱧ ᱦᱟᱛᱟᱣ ᱠᱮᱫᱼᱟ ᱮᱱᱠᱷᱟᱱ ᱟᱵᱮᱱ ᱫᱚᱵᱮᱱᱟ ᱟᱹᱞᱤᱧ ᱫᱚ ᱯᱚᱨᱮᱱᱟᱜ ᱥᱚᱯᱛᱟᱦ ᱦᱚᱞᱤᱧ ᱪᱟᱞᱟᱜᱼᱟ ᱮᱱᱠᱷᱟᱱ ᱵᱟᱠᱚ ᱮᱢ
ᱤᱱᱠᱩ ᱵᱟᱦᱟ ᱯᱚᱨᱚᱵᱽ
ᱦᱳᱭ ᱟᱫᱚ ᱦᱟᱸᱜ ᱦᱳᱭ ᱟᱫᱚ ᱦᱟᱹᱱᱤ ᱦᱟᱸᱜ ᱡᱟᱦᱟᱸᱭ ᱢᱮᱱᱟᱭᱟ ᱦᱟᱸᱜ ᱪᱮᱛᱟᱱ ᱨᱤᱱᱤᱡ ᱚᱯᱷᱤᱥᱟᱨ ᱠᱚ ᱦᱟᱸᱜ ᱩᱱᱤ ᱢᱟ ᱢᱮᱱᱟ ᱦᱟᱹᱱᱤ ᱦᱟᱛᱟᱣ ᱠᱮᱫ ᱫᱚ ᱵᱟᱦᱟ ᱨᱮᱢᱟ ᱟᱨᱚ ᱪᱮᱫ ᱵᱟᱦᱟ ᱛᱟᱯᱮ
ᱦᱮᱸ ᱟᱢ ᱢᱟ ᱟᱨ ᱪᱮᱛ ᱵᱟᱦᱟ ᱛᱟᱢ ᱢᱟ
ᱟᱫᱚ ᱦᱟᱸᱜ ᱵᱟᱱᱟ ᱦᱚᱲ ᱜᱮ ᱟᱫᱚᱭ ᱢᱮᱛᱟᱭ ᱠᱟᱱᱟ ᱟᱢ ᱦᱚᱸ ᱮᱲᱮᱢ ᱞᱟᱹᱭ ᱟᱠᱟᱫᱼᱟ ᱦᱳᱭ ᱦᱟᱹᱱᱤ ᱦᱤᱞᱳᱜ ᱮᱲᱮᱢ ᱨᱚᱲ ᱠᱟᱜᱼᱟ ᱱᱟᱹᱭ ᱦᱤᱞᱳᱜ ᱮᱲᱮᱢ ᱨᱚᱲ ᱠᱟᱜᱼᱟ
ᱚᱱᱟ ᱜᱮ ᱛᱚ ᱱᱚᱣᱟ ᱡᱤᱱᱤᱥ ᱡᱟᱦᱟᱸ ᱞᱮᱠᱟᱛᱮ ᱟᱵᱚ ᱥᱳᱥᱟᱞ ᱢᱤᱰᱤᱭᱟ ᱛᱟᱞᱟ ᱠᱟᱛᱮ ᱢᱤᱫᱴᱷᱮᱡᱚᱜ ᱞᱟᱜᱟᱣ ᱟᱵᱚᱱᱟ ᱡᱟᱦᱟᱸ ᱛᱤᱥ
ᱦᱳᱭ ᱡᱩᱢᱤᱫᱚᱜ ᱜᱮ ᱦᱩᱭᱩᱜ ᱛᱟᱵᱚᱱᱟ ᱟᱨ ᱵᱟᱝᱠᱷᱟᱱ ᱫᱚ ᱱᱚᱜᱼᱚ ᱱᱚᱝᱠᱟ ᱟᱵᱚᱣᱟᱜ ᱡᱩᱲᱩ ᱠᱚ ᱥᱮ ᱱᱚᱜᱼᱚ ᱱᱚᱝᱠᱟᱱ ᱦᱚᱲ ᱵᱟᱝ
ᱢᱟᱱᱮ ᱮᱴᱟᱜ ᱡᱟᱹᱛᱤ ᱠᱚᱣᱟᱜ ᱥᱩᱵᱤᱫᱷᱟᱜ ᱠᱟᱱᱟ ᱱᱩᱠᱩᱣᱟᱜ ᱫᱚ ᱪᱮᱫ ᱦᱚᱸ ᱴᱷᱤᱠ ᱴᱷᱟᱠ ᱵᱟᱹᱱᱩᱜᱼᱟ ᱚᱱᱠᱟ ᱛᱮᱠᱚ ᱮᱲᱮᱭᱮᱫ ᱵᱚᱱᱟ
ᱦᱳᱭ ᱦᱳᱭ
ᱢᱟᱱᱮ ᱟᱵᱚᱜᱮ ᱡᱩᱢᱤᱫ ᱵᱟᱹᱱᱩᱜ ᱵᱚᱱᱟ
ᱚᱱᱮ ᱚᱱᱟ ᱠᱷᱟᱹᱛᱤᱨ ᱛᱮᱜᱮ ᱛᱚ ᱟᱵᱚᱣᱟᱜ ᱢᱟ ᱡᱟᱦᱟᱱᱟᱜ ᱡᱩᱲᱩ ᱵᱟᱵᱚᱱ ᱧᱟᱢ ᱫᱟᱲᱮᱭᱟᱜ ᱠᱟᱱᱟ ᱥᱚᱨᱠᱟᱨ ᱴᱷᱮᱱ ᱠᱷᱚᱱ ᱵᱚ ᱠᱷᱚᱡᱚᱜ ᱠᱟᱱ ᱨᱮᱦᱚᱸ ᱢᱟᱱᱮ ᱚᱱᱟ ᱵᱟᱵᱚ ᱧᱟᱢᱮᱫᱼᱟ
ᱡᱟ ᱵᱚᱱ ᱧᱟᱢᱟ ᱯᱨᱚᱛᱷᱚᱢ ᱫᱚ ᱟᱵᱚ ᱜᱮ ᱴᱷᱤᱠ ᱴᱷᱟᱠ ᱵᱟᱹᱱᱩᱜ ᱵᱚᱱᱟ
ᱦᱳᱭ ᱢᱟᱲᱟᱝ ᱢᱟ ᱟᱵᱚ ᱴᱷᱤᱠᱴᱷᱟᱠᱚᱜ ᱞᱟᱹᱠᱛᱤᱜ ᱠᱟᱱᱟ ᱡᱩᱢᱤᱫᱚᱜ ᱞᱟᱹᱠ ᱛᱤᱜ ᱠᱟᱱᱟ ᱛᱟᱨᱯᱚᱨᱮ ᱟᱵᱚ ᱢᱟᱱᱮ ᱡᱟᱦᱟᱸᱭ ᱢᱟᱨᱟᱝ ᱦᱚᱲ ᱠᱟᱱ ᱛᱟᱵᱚᱱᱟᱭ ᱩᱱᱤ ᱡᱟᱦᱟᱸ ᱢᱮᱱᱟ ᱩᱱᱤᱭᱟᱜ ᱠᱟᱛᱷᱟ ᱠᱚ ᱢᱟᱱᱟᱣ ᱵᱟᱛᱟᱣ ᱠᱟᱛᱮᱫ ᱪᱟᱞᱟᱜ ᱦᱚᱸ ᱞᱟᱹᱠᱛᱤ ᱠᱟᱱ ᱛᱟᱵᱚᱱᱟ
ᱦᱮᱸ ᱠᱤᱱᱛᱩ ᱠᱤᱪᱷᱩ ᱦᱚᱲ ᱪᱮᱫ ᱞᱤᱧ ᱢᱮᱱᱟ ᱚᱱᱟ ᱫᱚ ᱢᱟᱱᱟᱣ ᱵᱟᱛᱟ ᱦᱚᱸ ᱵᱟᱠᱚ ᱢᱟᱱᱟᱣ ᱵᱟᱛᱟ ᱩᱱ ᱫᱚᱠᱚ ᱢᱮᱱ ᱠᱮᱫ ᱩᱱᱤ ᱫᱚᱢᱮ ᱵᱟᱲᱟᱭᱟ
ᱢᱟᱱᱮ ᱢᱟᱨᱟᱝ ᱮᱴᱠᱮᱴᱚᱬᱮ ᱛᱟᱵᱚ ᱫᱚ ᱢᱟᱱᱮ ᱟᱵᱚ ᱡᱟᱦᱟᱸ ᱢᱮᱱᱮᱫᱼᱟ ᱢᱤᱫᱴᱮᱱ ᱪᱮᱛᱟᱱ ᱨᱤᱱᱤᱡ ᱦᱚᱲ ᱠᱟᱱᱟᱭ ᱚᱱᱠᱟ ᱦᱤᱥᱟᱹᱵᱽ ᱛᱮᱜᱮ ᱢᱟᱱᱟᱣ ᱦᱩᱭᱩᱜᱼᱟ ᱵᱟᱛᱟᱟᱣ ᱦᱩᱭᱩᱜᱼᱟ ᱮᱱᱠᱷᱟᱱ ᱜᱮ ᱟᱵᱚᱣᱟᱜ ᱫᱚ ᱢᱤᱫᱴᱟᱝ ᱞᱟᱭᱤᱱ ᱛᱮ ᱢᱤᱫᱴᱟᱝ ᱦᱚᱨ ᱛᱮᱵᱚ ᱛᱟᱲᱟᱢ ᱫᱟᱲᱮᱭᱟᱜᱼᱟ
ᱦᱮᱸ ᱵᱟᱝᱠᱷᱟᱱ ᱫᱚ ᱵᱟᱵᱚᱱ ᱫᱟᱲᱟᱢ ᱠᱮᱭᱟ ᱚᱱᱠᱟ ᱜᱤᱧ ᱧᱮᱞᱮᱫᱼᱟ ᱵᱟᱦᱟ ᱦᱚᱸ ᱯᱟᱹᱦᱤᱞ ᱫᱚ ᱟᱞᱮ ᱥᱩᱨ ᱥᱩᱯᱩᱨ ᱟᱹᱛᱩ ᱨᱮᱜᱮ ᱵᱟᱨ ᱫᱷᱟᱣ ᱠᱚ ᱵᱟᱦᱟᱜᱼᱟ ᱵᱟᱨ ᱱᱩᱠᱩ ᱴᱟᱜ ᱢᱤᱫᱴᱤᱡ ᱠᱩ ᱞᱟᱹᱭ ᱜᱮᱭᱟ᱾ ᱱᱩᱠᱩ ᱫᱚ ᱠᱤᱪᱷᱩ ᱫᱤᱱ ᱞᱟᱦᱟ ᱵᱟᱨ ᱯᱮ ᱫᱤᱱ ᱟᱨᱠᱤ ᱠᱤᱪᱷᱩ ᱫᱚ ᱵᱟᱨ ᱯᱮ ᱫᱤᱱ ᱯᱚᱨᱮ ᱢᱟᱱᱮ ᱢᱤᱰᱤᱡ ᱠᱚ ᱞᱟᱹᱭ ᱛᱮ ᱟᱫᱚ ᱪᱮᱫ ᱵᱮᱱ ᱢᱮᱱᱟ?
ᱦᱚᱜ ᱢᱟᱱᱮ ᱜᱚᱴᱟ ᱜᱮ ᱚᱱᱟ ᱫᱚ ᱦᱩᱭᱩᱜ ᱠᱟᱱᱟ ᱟᱞᱮ ᱚᱱᱟ ᱠᱚᱨᱮᱱ ᱦᱚᱸ, ᱢᱟᱱᱮ ᱥᱩᱨ ᱥᱩᱨ ᱡᱩᱫᱤ ᱴᱚᱞᱟ ᱢᱮᱱᱟᱜᱼᱟ, ᱛᱮᱦᱮᱧ ᱱᱚᱸᱰᱮ ᱠᱷᱟᱱ ᱜᱟᱯᱟ ᱫᱚ ᱦᱟᱱᱠᱩ᱾ ᱟᱨ ᱩᱱᱠᱩ ᱠᱷᱚᱵᱚᱨ ᱠᱚ ᱦᱟᱛᱟᱣᱟ, ᱩᱱᱠᱩ ᱫᱚ ᱛᱤᱥ ᱠᱚ ᱵᱟᱦᱟᱜ ᱠᱟᱱᱟ? ᱩᱱᱠᱩ ᱥᱟᱞᱟᱜ ᱫᱚ ᱵᱟᱵᱚ ᱵᱟᱦᱟᱜ-ᱟ᱾ ᱛᱟᱭᱚᱢ ᱛᱮᱵᱚ ᱵᱟᱦᱟᱜᱼᱟ ᱚᱱᱠᱟᱭᱟᱠᱚ᱾
ᱵᱟᱝ ᱫᱚ ᱟᱫᱚ ᱦᱟᱺᱰᱤ ᱠᱚ ᱧᱩ ᱠᱷᱟᱹᱛᱤᱨ ᱛᱮ, ᱵᱟᱝ ᱫᱚ ᱮᱱᱮᱡ ᱥᱮᱨᱮᱧ ᱠᱷᱟᱹᱛᱤᱨ ᱛᱮ, ᱪᱮᱫ ᱠᱷᱟᱹᱛᱤᱨ ᱛᱮᱜᱮ ᱚᱱᱠᱟᱭᱮᱫ ᱛᱟᱵᱚᱱᱟ?
ᱦᱳᱭ ᱢᱟᱱᱮ ᱚᱠᱚᱭ ᱦᱟᱸᱜ ᱪᱮᱜ ᱪᱚᱠᱚ ᱩᱭᱦᱟᱹᱨ ᱠᱟᱜ-ᱟ ᱦᱟᱸᱜ᱾ ᱢᱟᱱᱮ ᱚᱱᱟ ᱦᱚᱸ ᱞᱟᱹᱭ ᱦᱟᱸᱜ ᱠᱟᱹᱴᱤᱡ ᱡᱟᱞᱟ ᱜᱮᱭᱟ᱾ ᱦᱳᱭ ᱦᱳᱭ᱾ ᱦᱳᱭ ᱢᱟᱱᱮ ᱦᱟᱸᱰᱮ ᱦᱚᱸ ᱛᱮᱦᱮᱧ ᱵᱚ ᱮᱱᱮᱡ ᱠᱷᱟᱱ ᱫᱚ ᱜᱟᱯᱟ ᱫᱚ ᱦᱟᱸᱰᱮ ᱵᱚᱱ ᱮᱱᱮᱡ᱾ ᱚᱱᱮ ᱚᱱᱟ ᱦᱚᱸ ᱢᱤᱫᱴᱮᱱ ᱨᱟᱹᱥᱠᱟᱹ ᱟᱫᱚ
ᱦᱳᱭ ᱟᱫᱚ ᱨᱟᱹᱥᱠᱟᱹ ᱫᱚ ᱢᱟᱱᱮ ᱢᱤᱜ ᱫᱤᱱ ᱜᱮ ᱞᱟᱹᱠᱛᱤ,
ᱢᱤᱜ ᱫᱤᱱ ᱜᱮ ᱞᱟᱹᱠᱛᱤ ᱠᱟᱱᱟ, ᱚᱱᱟ ᱨᱟᱹᱥᱠᱟᱹ ᱠᱷᱟᱹᱛᱤᱨ ᱛᱮᱦᱚᱸ ᱛᱚ ᱟᱵᱚᱣᱟᱜ ᱟᱵᱚᱣᱟᱜ ᱫᱤᱱ ᱠᱚ ᱦᱟᱱᱟ ᱪᱮᱫ ᱛᱟᱭᱚᱢ ᱥᱮᱫ ᱜᱮᱵᱚᱱ ᱪᱟᱞᱟᱜ ᱠᱟᱱᱟ, ᱞᱟᱦᱟᱥᱮᱱ ᱫᱚ ᱵᱟᱵᱚᱱ ᱪᱟᱞᱟᱜ ᱠᱟᱱᱟ᱾ ᱟᱵᱚ ᱫᱚ ᱡᱩᱫᱤ ᱥᱟᱨᱟ ᱵᱚᱪᱷᱚᱨ ᱜᱮᱵᱚᱱ ᱨᱟᱹᱥᱟᱹᱭᱟ ᱛᱟᱦᱚᱞᱮ ᱛᱤᱥ ᱫᱚ ᱟᱵᱚ ᱫᱚᱵᱚᱱ ᱞᱟᱦᱟ ᱪᱟᱞᱟᱜᱼᱟ᱾ ᱠᱟᱹᱢᱤᱭᱟᱵᱚᱱ ᱛᱤᱥ ᱵᱟᱵᱚᱱ ᱠᱟᱹᱢᱤ ᱞᱮᱠᱷᱟᱡ ᱛᱚ ᱵᱟᱵᱚᱱ ᱞᱟᱦᱟ ᱠᱚᱜᱼᱟ᱾
ᱦᱩᱸ ᱦᱩᱸ᱾
ᱦᱮᱸᱛᱚ ᱢᱟ ᱫᱚᱦᱚᱭᱮᱜ ᱟᱞᱤᱧ ᱦᱮᱸ ᱢᱤᱜᱫᱷᱟᱣ ᱞᱤᱧ ᱠᱚᱞᱟᱵᱮᱱ
ᱦᱚᱸ ᱫᱚᱦᱚᱭᱵᱤᱱ ᱦᱚᱸᱜ ᱟᱨ ᱢᱤᱜᱫᱷᱟᱣ ᱠᱚᱞ ᱵᱤᱱ ᱢᱟ᱾
ᱦᱮᱸ ᱛᱚ ᱢᱟ᱾